ᱦᱮᱞᱳ᱾
ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ᱾ ᱩᱢ ᱛᱟᱦᱚᱞᱮ ᱩᱸᱦᱩ ᱥᱟᱜᱩᱱ ᱛᱟᱨᱟᱥᱤᱧ᱾
ᱦᱮᱸ ᱥᱟᱜᱩᱱ ᱛᱟᱨᱟᱥᱤᱧ᱾
ᱟᱰᱤ ᱫᱤᱱ ᱯᱚᱨ?
ᱦᱮᱸ ᱟᱹᱰᱤ ᱫᱤᱱ ᱯᱚᱨ ᱜᱮ ᱾
ᱟᱨ ᱟᱹᱵᱤᱱᱟᱜ ᱠᱷᱚᱵᱚᱨ ᱠᱷᱚᱡᱽ ᱠᱷᱚᱵᱚᱨ ᱜᱮ ᱵᱟᱹᱞᱤᱧ ᱧᱟᱢ ᱮᱫᱟ ᱟᱨ ᱱᱮᱛᱟᱨ ᱫᱚ ᱠᱚᱞ ᱦᱚ ᱵᱟᱵᱤᱱ ᱠᱚᱞ ᱵᱟᱲᱟᱭᱮᱫᱟ ᱾
ᱦᱮᱸ ᱵᱟᱹᱞᱤᱧ ᱠᱚᱞ ᱮᱫᱟ ᱚᱲᱟᱜ ᱨᱮᱱᱟᱜ ᱠᱟᱹᱢᱤ ᱦᱩᱭᱩᱜ ᱠᱟᱱᱟ ᱾
ᱦᱮᱸ ᱟᱪᱪᱷᱟ ᱟᱪᱪᱷᱟ ᱟᱪᱪᱷᱟ ᱾
ᱠᱟᱹᱢᱤ ᱫᱤᱱ ᱨᱮ ᱥᱚᱢᱚᱭ ᱜᱮ ᱵᱟᱝ ᱧᱟᱢᱚᱜ ᱠᱟᱱᱟ ᱠᱚᱞ ᱨᱮᱱᱟᱜ ᱾
ᱟᱪᱪᱷᱟ ᱾ ᱚᱱᱟ ᱛᱮᱜᱮ ᱞᱤᱧ ᱢᱮᱱ ᱫᱚ ᱞᱤᱧ ᱢᱮᱱ ᱮᱫ ᱜᱮᱭᱟ ᱢᱮᱱ ᱫᱟ ᱞᱤᱧ ᱵᱟᱵᱤᱱ ᱠᱚᱞ ᱵᱟᱲᱟᱭᱮᱫᱟ ᱦᱮᱸ ᱵᱟᱝ ᱾
ᱦᱮᱸ ᱟᱵᱤᱱ ᱦᱚ ᱵᱟᱵᱤᱱ ᱠᱚᱞ ᱵᱟᱲᱟᱭᱮᱫᱟ ᱾ ᱟᱫᱚ ᱪᱮᱫ ᱠᱚᱵᱤᱱ ᱠᱟᱹᱢᱤᱭᱮᱫ ᱛᱮ?
ᱟᱹᱞᱤᱧ ᱫᱚ ᱮᱠᱷᱟᱱ ᱫᱚ ᱠᱷᱟᱱ ᱵᱤᱫᱮᱥ ᱥᱮᱫ ᱞᱤᱧ ᱦᱮᱡ ᱟᱠᱟᱱᱟ ᱵᱤᱫᱮᱥ ᱠᱟᱹᱢᱤ ᱱᱚᱱᱛᱮ ᱨᱮ ᱮᱱᱠᱷᱟᱱ ᱵᱮᱝᱜᱟᱞᱳᱨ ᱞᱤᱧ ᱦᱮᱡ ᱟᱠᱟᱱᱟ ᱱᱚᱱᱛᱮ ᱨᱮ ᱜᱮᱞᱤᱧ ᱠᱟᱹᱢᱤ ᱠᱟᱱᱟ ᱮᱠᱷᱟᱱ
ᱟᱪᱪᱷᱟ ᱾
ᱦᱮᱸ ᱾ ᱟᱨ ᱚᱲᱟᱜ ᱥᱮᱫ ᱫᱚ ᱠᱷᱟᱱ ᱵᱟᱹᱞᱤᱧ ᱪᱟᱞᱟᱣ ᱟᱠᱟᱱᱟ ᱟᱫᱚ ᱱᱚᱱᱛᱮ ᱠᱟᱹᱢᱤ ᱵᱮᱥᱛᱚ ᱱᱚᱜᱼᱚᱭ ᱥᱟᱨᱟᱫᱤᱱ ᱰᱤᱭᱩᱴᱤ ᱞᱤᱧ ᱛᱟᱦᱮᱱᱟ ᱥᱮ ᱾ ᱥᱮᱛᱟᱜ ᱵᱮᱲᱟ ᱰᱤᱭᱩᱴᱤ ᱞᱤᱧ ᱵᱟᱜᱟᱜᱼᱟ ᱟᱨ ᱟᱹᱭᱩᱵ ᱵᱮᱲᱟ ᱰᱤᱭᱩᱴᱤ ᱠᱷᱚᱱᱤᱧ ᱨᱩᱣᱟᱹᱲᱟ ᱾ ᱛᱚᱵᱮ ᱟᱫᱚ ᱦᱚᱸᱜ ᱱᱚᱝᱠᱟᱱ ᱢᱤᱫᱴᱮᱱ ᱥᱚᱢᱚᱥᱥᱟ ᱵᱩᱡᱷᱟᱹᱣ ᱫᱟᱵᱤᱱ ᱾
ᱦᱮᱸ᱾
ᱟᱫᱚ ᱢᱟ ᱟᱫᱚ ᱞᱟᱹᱭᱟ ᱥᱚᱢᱚᱭ ᱛᱚ ᱵᱟᱹᱱᱩᱜ ᱟᱠᱟᱫᱟ ᱦᱮᱸ ᱵᱟᱝ
ᱛᱚ ᱟᱹᱭᱩᱵ ᱵᱮᱲᱟ ᱵᱟᱵᱮᱱ ᱠᱚᱞᱟ?
ᱟᱫᱚ ᱧᱤᱫᱟᱹ ᱟᱹᱭᱩᱵ ᱵᱮᱲᱟ ᱦᱚᱸ ᱫᱚᱢᱮ ᱞᱤᱧ ᱧᱤᱫᱟᱹ ᱜᱚᱫᱚᱜᱼᱟ ᱛᱟᱯᱚᱨ ᱛᱮ ᱚᱱᱛᱮ ᱠᱷᱚᱱ ᱰᱤᱭᱩᱴᱤ ᱠᱷᱚᱱ ᱦᱳᱭ ᱤᱨᱟᱹᱞ ᱵᱟᱡᱟᱜ ᱤᱨᱟᱹᱞ ᱵᱟᱡᱟᱜ ᱟᱹᱞᱤᱧ ᱞᱤᱧ ᱦᱤᱡᱩᱜᱼᱟ ᱦᱮᱸ ᱵᱟᱝ ᱾ ᱛᱟᱦᱚᱞᱮ ᱟᱫᱚ ᱩᱱ ᱛᱮᱫᱚ ᱛᱚ ᱟᱞᱤᱧ ᱫᱚ ᱞᱤᱧ ᱵᱟᱲᱟᱭᱟ ᱡᱮ ᱚᱱᱛᱮ ᱫᱚ ᱫᱤᱥᱚᱢ ᱥᱮᱫ ᱫᱚ ᱯᱟᱪᱮᱫ ᱠᱚ ᱡᱟᱯᱤᱫ? ᱦᱟᱯᱤᱛ ᱟᱫᱚ ᱮᱭ ᱡᱟᱱᱱᱳ ᱟᱹᱞᱤ ᱦᱚ ᱫᱚᱢᱮ ᱮᱠᱴᱟ ᱫᱚ ᱵᱟᱹᱞᱤᱧ ᱠᱚᱞᱟ ᱾
ᱦᱮᱸ ᱦᱮᱸ ᱦᱮᱸ ᱾ ᱫᱤᱥᱚᱢ ᱥᱮᱫ ᱫᱚ ᱞᱚᱜᱚᱱ ᱜᱮ ᱡᱟᱹᱯᱤᱫ ᱦᱩᱭᱩᱜ ᱜᱮᱭᱟ ᱾ ᱫᱚᱥᱴᱟ ᱥᱟᱲᱮ ᱫᱚᱥᱴᱟ ᱮᱜᱟᱨᱚᱴᱟ ᱛᱮᱜᱮ ᱡᱟᱹᱯᱤᱫ ᱦᱩᱭᱩᱜ ᱜᱮᱭᱟ ᱾
ᱟᱪᱪᱷᱟ ᱟᱪᱪᱷᱟ ᱟᱪᱪᱷᱟ ᱾
ᱠᱟᱹᱢᱤ ᱞᱟᱸᱜᱟ ᱛᱚ ᱱᱤᱭᱟᱹ ᱥᱚᱢᱚᱭ ᱫᱚ ᱠᱟᱹᱢᱤ ᱫᱤᱱ ᱠᱟᱹᱢᱤ ᱥᱟᱨᱟᱫᱤᱱ ᱠᱟᱹᱢᱤ ᱞᱟᱸᱜᱟ ᱛᱮ ᱞᱚᱜᱚᱱ ᱧᱚᱜ ᱜᱮ ᱠᱚ ᱡᱟᱹᱯᱤᱫᱟ ᱾
ᱟᱪᱪᱷᱟᱪᱷᱟ ᱾ ᱛᱟᱦᱚᱞᱮ ᱟᱹᱞᱤᱧ ᱡᱩᱫᱤ ᱫᱚᱥᱴᱟ ᱥᱮᱫ ᱞᱤᱧ ᱠᱚᱞ ᱟᱵᱤᱱᱟ ᱛᱟᱦᱚᱞᱮ ᱧᱟᱢ ᱫᱚ ᱞᱤᱧ ᱧᱟᱢ
ᱦᱮᱸ ᱾ ᱧᱟᱢ ᱜᱮ ᱾ ᱦᱮᱸ ᱦᱮᱸ ᱾
ᱟᱪᱪᱷᱟ ᱾ ᱟᱹᱰᱤ ᱢᱚᱡᱽ ᱟᱞᱮᱭᱟᱜ ᱞᱤᱧ ᱞᱟᱹᱭᱟᱫ ᱵᱮᱱᱟ ᱟᱹᱞᱤᱧ ᱵᱤᱱ ᱞᱟᱹᱭᱟᱫ ᱞᱤᱟᱹ ᱛᱟᱦᱚᱞᱮ ᱚᱱᱠᱟ ᱜᱮ ᱞᱤᱧ ᱠᱚᱞ ᱟᱵᱤᱱᱟ ᱱᱤᱭᱟᱹ ᱯᱚᱨ ᱫᱚ ᱾ ᱦᱮᱸ ᱵᱟᱝ
ᱦᱮᱸᱛᱚ ᱾
ᱡᱟᱦᱟᱱᱟᱜ ᱞᱟᱹᱠᱛᱤ ᱠᱚ ᱦᱩᱭ ᱞᱮᱱᱠᱷᱟᱱ ᱾ ᱦᱮᱸ ᱥᱮ ᱪᱮᱫ?
ᱦᱮᱸ ᱦᱮᱸ ᱾
ᱴᱷᱤᱠ ᱴᱷᱤᱠ ᱴᱷᱤᱠ ᱾ ᱟᱨ ᱛᱟᱦᱞᱮ ᱫᱮᱞᱟ ᱛᱟᱦᱚᱞᱮ ᱛᱮᱦᱮᱧ ᱫᱚ ᱨᱚᱯᱚᱲ ᱦᱩᱭ ᱞᱮᱱ ᱜᱮ ᱟᱵᱚᱣᱟᱜ ᱥᱟᱱᱛᱟᱲ ᱥᱟᱱᱛᱟᱲ ᱥᱟᱶᱛᱟ ᱤᱫᱤ ᱠᱟ ᱠᱟᱛᱮᱫ ᱾ ᱦᱮᱸ ᱵᱟᱝ?
ᱟᱪᱪᱷᱟ ᱾ᱦᱮᱸ ᱦᱮᱸ ᱾
ᱪᱮᱫ ᱵᱤᱱ ᱞᱟᱹᱭ ᱫᱟ ᱛᱟᱦᱚᱞᱮ?
ᱦᱮᱸ ᱾ ᱵᱷᱟᱜᱤᱜᱼᱟ ᱦᱮᱸ ᱾
ᱴᱷᱤᱠ ᱴᱷᱤᱠ ᱴᱷᱤᱠ ᱾ ᱟᱵᱚ ᱧᱮᱞ ᱵᱤᱱ ᱱᱮᱛᱟᱨ ᱫᱚ ᱟᱞᱳᱪᱚᱱᱟᱭ ᱨᱮᱦᱚᱸ ᱠᱚ ᱢᱮᱱ ᱠᱷᱟᱱ ᱟᱵᱚ ᱥᱟᱱᱛᱟᱲ ᱥᱟᱶᱛᱟ ᱨᱮᱱᱟᱜ ᱟᱹᱞᱤᱧ ᱞᱤᱧ ᱢᱚᱱᱮᱭᱟ ᱫᱤᱱ ᱫᱤᱱᱛᱮ ᱦᱚᱭᱛᱳ ᱞᱟᱭᱼᱞᱟᱠᱪᱟᱨ ᱨᱮᱱᱟᱜ ᱜᱟᱯᱟᱞᱢᱟᱨᱟᱣ ᱫᱚ ᱟᱭ ᱤᱫᱤᱜ ᱠᱟᱱᱟ ᱾ ᱟᱹᱵᱤᱱ ᱪᱤᱠᱟ ᱵᱤᱱ ᱢᱚᱱᱮᱭᱟ?
ᱦᱮᱸ ᱾ ᱟᱹᱞᱤᱧᱟᱜ ᱦᱚᱸ ᱚᱱᱟᱜᱮ ᱢᱚᱱᱮ ᱦᱩᱭᱩᱜ ᱠᱟᱱᱟ ᱾
ᱴᱷᱤᱠ ᱴᱷᱤᱠ ᱴᱷᱤᱠ ᱾ ᱛᱟᱦᱞᱮ ᱪᱚᱞᱚ ᱛᱟᱦᱞᱮ ᱥᱟᱱᱛᱟᱲ ᱥᱟᱶᱛᱟ ᱨᱮᱱᱟᱜ ᱠᱤᱪᱷᱩ ᱠᱩᱠᱞᱤ ᱛᱟᱞᱟᱝ ᱞᱟᱝ ᱜᱟᱞᱚᱪ ᱠᱟᱜ ᱜᱮ ᱾ ᱦᱮᱸ ᱵᱟᱝ?
ᱦᱮᱸ ᱦᱮᱸ ᱦᱮᱸ᱾
ᱴᱷᱤᱠ ᱴᱷᱤᱠ᱾ ᱟ ᱠᱩᱞᱤᱭᱮᱫ ᱵᱮᱱᱟᱞᱤᱧ ᱛᱟᱞᱦᱮ ᱮᱦᱚᱵ ᱫᱟᱞᱤᱧ᱾
ᱦᱮᱸ ᱢᱟ ᱞᱟᱹᱭ ᱵᱮ ᱦᱮᱸ᱾
ᱞᱟᱹᱭ ᱫᱟᱞᱤᱧ ᱥᱟᱱᱛᱟᱲ ᱥᱟᱶᱛᱟ ᱨᱮ ᱢᱟᱺᱡᱷᱤ ᱵᱟᱵᱟᱣᱟᱜ ᱠᱟᱹᱢᱤ ᱫᱚ ᱪᱮᱫ ᱠᱟᱱᱟ ᱢᱟᱥᱮ ᱞᱟᱹᱭ ᱵᱤᱱ?
ᱦᱩᱭ ᱥᱮ ᱞᱟᱹᱭ ᱫᱟᱞᱤᱧ ᱛᱟᱦᱚᱞᱮ ᱢᱟᱺᱡᱷᱤ ᱵᱟᱵᱟ ᱫᱚ ᱟᱛᱳ ᱨᱤᱱᱤᱜ ᱢᱩᱲᱩᱫ ᱦᱚᱲ ᱠᱟᱱᱟᱭ᱾ ᱟᱛᱳ ᱨᱮᱱᱟᱜ ᱵᱷᱟᱜᱮ ᱵᱟᱹᱲᱤᱡ ᱵᱤᱪᱟᱹᱨᱟᱭ᱾ ᱟᱨ ᱵᱚᱸᱜᱟ ᱵᱩᱨᱩ ᱵᱟᱯᱞᱟ ᱵᱷᱟᱸᱰᱟᱱ ᱟᱨ ᱥᱟᱶᱛᱟ ᱨᱮᱱᱟᱜ ᱠᱟᱹᱢᱤ ᱠᱚ ᱟᱡ ᱟᱜ ᱟᱹᱭᱩᱨ ᱛᱮᱜᱮ ᱦᱩᱭᱩᱜᱼᱟ᱾
ᱴᱷᱤᱠ ᱴᱷᱤᱠ ᱮᱠᱫᱚᱢ ᱮᱠᱫᱚᱢ ᱴᱷᱤᱠ ᱵᱤᱱ ᱞᱟᱹᱭᱟᱠᱟᱫᱟ᱾ ᱮᱠᱫᱚᱢ ᱡᱚᱛᱷᱟᱛ ᱵᱤᱱ ᱞᱟᱹᱭᱟᱠᱟᱫᱟ, ᱡᱮ ᱦᱮᱸ ᱩᱱᱤᱭᱟᱜ ᱩᱱᱤ ᱫᱚ ᱦᱳᱭᱳᱜ ᱠᱟᱱᱟᱭ ᱟᱵᱚ ᱟᱛᱩ ᱨᱮᱱ ᱥᱟᱹᱨᱤ ᱜᱮ ᱮᱠᱫᱚᱢ ᱩᱱᱤ ᱫᱚ ᱠᱷᱟᱢ ᱜᱩᱱᱴᱤ ᱠᱟᱱᱟᱭ ᱾ ᱮᱵᱚᱝ ᱩᱱᱤᱭᱟᱜ ᱠᱟᱛᱷᱟ ᱞᱮᱠᱟ ᱛᱮ ᱜᱮ ᱮᱜ ᱯᱩᱨᱟᱹ ᱢᱤᱜᱴᱮᱱ ᱟᱛᱳᱨᱮᱱ ᱡᱟᱦᱟᱸ ᱜᱩᱱᱤ ᱜᱩᱨᱤᱵ ᱠᱚ ᱛᱟᱦᱮᱱᱟ ᱩᱝᱠᱩ ᱠᱟᱛᱷᱟ ᱛᱷᱟ ᱠᱚ ᱟᱸᱡᱚᱢ ᱦᱩᱭᱩᱜ ᱛᱟᱠᱚᱣᱟ ᱦᱮᱸ ᱵᱟᱝ? ᱮᱠᱫᱚᱢ ᱴᱷᱤᱠ᱾ ᱟᱨ ᱢᱤᱜᱴᱮᱱ ᱤᱧ ᱠᱩᱞᱤᱭᱮᱜ ᱵᱤᱱᱟ ᱞᱟᱹᱭ ᱫᱟᱞᱤᱧ ᱢᱟᱜᱽ ᱢᱮᱱᱫᱚ ᱟᱸ ᱡᱚᱜᱽᱢᱟᱺᱡᱷᱤ ᱡᱚᱜᱽᱢᱟᱺᱡᱷᱤ ᱫᱚ ᱚ ᱠᱚᱭ ᱠᱟᱱᱟᱭ ᱟᱨ ᱟᱡᱟᱜ ᱢᱟᱱᱮ ᱫᱟᱭᱵᱷᱟᱨ ᱥᱮ ᱫᱟᱭᱤᱛᱛᱚ ᱫᱚ ᱪᱮᱫ ᱠᱟᱱ ᱛᱟᱭᱟ?
ᱟᱪᱷᱟ ᱞᱟᱹᱭ ᱫᱟᱞᱤᱧ ᱛᱟᱦᱚᱞᱮ ᱢᱟ ᱟᱡᱚᱢ ᱵᱤᱱ᱾
ᱦᱚᱸ᱾
ᱡᱚᱜᱽ ᱢᱟᱺᱡᱷᱤ ᱫᱚ ᱢᱟᱺᱡᱷᱤ ᱵᱟᱵᱟ ᱨᱤᱱᱤᱡ ᱜᱚᱲᱚᱭᱤᱡ ᱢᱟᱱᱮ ᱜᱚᱲᱚᱭᱤᱡ ᱠᱟᱱᱟᱭ ᱡᱟᱦᱟᱸᱭ ᱫᱚ ᱜᱚᱲᱚ ᱣᱟᱭᱟᱭ ᱢᱟᱺᱡᱷᱤ ᱵᱟᱵᱟ᱾ ᱟᱨ ᱟᱹᱛᱳ ᱨᱤᱱᱤᱡ ᱠᱚᱲᱟ ᱠᱩᱲᱤ ᱠᱚᱣᱟᱜ ᱪᱚᱞ ᱪᱚᱞᱚᱱ ᱱᱟᱯᱟᱭ ᱫᱚᱦᱚ ᱟᱨ ᱵᱟᱯᱞᱟ ᱠᱟᱹᱢᱤ ᱠᱚᱨᱮ ᱟᱭᱩᱨ ᱫᱚ ᱟᱡᱟᱜ ᱢᱩᱬᱩᱫ ᱫᱟᱭᱤᱛᱛᱚ ᱠᱟᱱ ᱛᱟᱭᱟ᱾
ᱮᱠᱫᱚᱢ ᱴᱷᱤᱠ ᱮᱠᱫᱚᱢ ᱴᱷᱤᱠ ᱟᱹᱰᱤ ᱡᱚᱛᱷᱟᱛ ᱵᱤᱱ ᱢᱮᱱ ᱠᱟᱫᱟ ᱡᱮ ᱦᱮᱸ ᱩᱱᱤᱜᱮ ᱟᱛᱳ ᱨᱮᱱ ᱡᱟᱦᱟᱸᱭ ᱟ ᱠᱩᱲᱤ ᱜᱤᱫᱽᱨᱟᱹ ᱠᱚᱲᱟ ᱜᱤᱫᱽᱨᱟᱹ ᱡᱟᱦᱟᱱ ᱮᱰ ᱮᱱᱟᱴ ᱮᱴᱠᱮᱴᱚᱬᱮ ᱨᱮᱠᱚ ᱮᱱᱟᱴ ᱮᱴᱠᱮᱴᱚᱬᱮ ᱨᱮᱠᱚ ᱯᱟᱲᱟᱜᱼᱟ, ᱩᱱᱤ ᱜᱮ ᱱᱚᱣᱟ ᱫᱚ ᱠᱤᱱᱛᱩᱭ ᱧᱮᱞ ᱥᱟᱢ ᱴᱟᱣᱟ ᱮᱠᱫᱚᱢ ᱡᱚᱛᱷᱟᱛ ᱵᱤᱱ ᱢᱮᱱ ᱠᱟᱫᱟ ᱟᱹᱰᱤ ᱥᱟᱹᱨᱤ ᱜᱮ ᱦᱚᱸᱜᱼᱚᱭ ᱛᱚ ᱟᱵᱤᱱ ᱥᱟᱶᱛᱟ ᱤᱫᱤ ᱠᱟᱛᱮᱫ ᱵᱷᱟᱜᱤ ᱜᱮᱵᱤᱱ ᱵᱟᱰᱟᱭᱟ ᱛᱚ
ᱦᱮᱸ ᱫᱚ
ᱱᱚᱣᱟ ᱠᱚᱫᱚ ᱵᱟᱹᱭ ᱨᱮᱵᱤᱱ ᱯᱟᱲᱦᱟᱣ ᱠᱟᱫᱟ ᱥᱮ ᱡᱟ ᱜᱚᱲᱚᱢ ᱦᱟᱲᱟᱢ ᱜᱚᱲᱚᱢ ᱜᱚᱲᱚᱢ ᱦᱟᱲᱟᱢ ᱜᱚᱲᱚᱢ ᱵᱩᱰᱤ ᱛᱟᱠᱚ ᱴᱷᱮᱱ ᱠᱷᱚᱱ ᱵᱮᱱ ᱟᱸᱡᱚᱢ ᱠᱟᱫᱟ?
ᱦᱮᱸ ᱟᱸᱡᱚᱢ ᱫᱚᱞᱤᱧ ᱟᱸᱚᱢ ᱠᱟᱜ ᱜᱮᱭᱟ᱾ ᱛᱟᱣ ᱥᱟᱶ ᱥᱟᱶᱛᱮ ᱵᱚᱭ ᱨᱮᱦᱚᱸ ᱞᱤᱧ ᱯᱟᱲᱦᱟᱣ ᱠᱟᱫᱟ᱾
ᱵᱟ ᱥᱟᱹᱨᱤᱜᱮ ᱱᱤᱭᱟᱹ ᱱᱤᱭᱟᱹ ᱱᱮᱛᱟᱨ ᱟᱹᱞᱤᱧ ᱞᱤᱧ ᱧᱮᱞ ᱫᱟ ᱵᱚᱫᱚᱞᱚᱜ ᱠᱟᱱ ᱵᱚᱫᱚᱞᱚᱜ ᱠᱟᱱ ᱥᱟᱶᱛᱟ ᱥᱮ ᱵᱚ ᱫᱚᱞᱚᱜ ᱠᱟᱱ ᱥᱚᱢᱟᱡᱽ ᱥᱟᱶᱛᱮ ᱟᱹᱰᱤᱜᱮ ᱱᱚᱝᱠᱟ ᱠᱩᱲᱤ ᱜᱤᱫᱽᱨᱟᱹ ᱞᱤᱧ ᱧᱮᱞ ᱠᱚᱣᱟ ᱡᱮ ᱵᱟᱝᱠᱚ ᱛᱟᱦᱮᱱᱟ ᱢᱮᱱᱠᱷᱟᱱ ᱛᱟᱹᱭ ᱨᱮᱦᱚᱸ ᱟᱹᱵᱤᱱᱟᱜ ᱮᱱᱮᱢ ᱧᱮᱞ ᱵᱟᱲᱟ ᱠᱟᱛᱮᱫ ᱥᱟᱹᱨᱤᱜᱮ ᱟᱹᱰᱤ ᱢᱚᱱᱮᱨᱮ ᱟᱹᱰᱤ ᱨᱟᱹᱥᱠᱟᱹ ᱞᱤᱧ ᱟᱹᱭᱠᱟᱹᱣᱮᱫᱟ᱾
ᱟᱪᱷᱟ ᱴᱷᱤᱠᱜᱮᱭᱟ ᱛᱟᱞᱦᱮ ᱟᱹᱞᱤᱧ ᱞᱤᱧ ᱠᱩᱞᱤᱭᱮᱜ ᱵᱤᱱᱟ ᱠᱤᱪᱷᱩ? ᱦᱮᱸ ᱞᱟᱹᱭ ᱫᱟᱞᱤᱧ ᱡᱮ ᱥᱟᱱᱛᱟᱲ ᱥᱟᱶᱛᱟ ᱨᱮ ᱱᱟᱭᱠᱮ ᱵᱟᱵᱟᱣᱟᱜ ᱟᱸᱜ ᱴᱷᱟᱶ ᱫᱚ ᱪᱮᱫ ᱠᱟᱱ ᱛᱟᱭᱟ?
ᱪᱮᱫ ᱠᱟᱱ ᱛᱟᱭᱟ ᱦᱮᱸ ᱵᱟᱝ?
ᱦᱮᱸ᱾
ᱟᱨ ᱞᱟᱹᱭᱟ ᱵᱤᱱ ᱠᱟᱱᱟ ᱞᱤᱧ ᱱᱟᱭᱠᱮ ᱵᱟᱵᱟ ᱫᱚ ᱟᱛᱳ ᱨᱤᱱᱤᱡ ᱫᱷᱚᱨᱚᱢ ᱜᱩᱨᱩ ᱵᱟᱝᱢᱟ ᱡᱟᱦᱟᱸ ᱫᱚ ᱟ ᱫᱷᱚᱨᱚᱢ ᱜᱩᱨᱩ ᱫᱷᱚᱨᱚᱢ ᱵᱩᱨᱩ ᱠᱟᱱᱟᱭ ᱢᱮᱱᱫᱚ ᱩᱱᱤ ᱫᱚᱭ ᱵᱚᱸᱜᱟ ᱵᱩᱭ ᱛᱟᱵᱩᱱᱟ ᱡᱮ ᱡᱟᱦᱟᱸ ᱫᱚ ᱡᱟᱦᱮᱨ ᱛᱷᱟᱱ ᱨᱮ ᱟᱛᱳ ᱦᱚᱲ ᱠᱚᱣᱟᱜ ᱡᱟᱦᱟᱸ ᱫᱚ ᱟᱸᱜ ᱢᱚᱝ ᱢᱟᱱᱮ ᱱᱟᱯᱟᱭ ᱦᱩᱭᱩᱜ ᱞᱟᱹᱜᱤᱫ ᱢᱟᱨᱟᱝ ᱵᱩᱨᱩ ᱴᱷᱮᱱ ᱟᱨ ᱡᱟᱦᱮᱨ ᱟᱭᱳ ᱮᱢᱟᱱ ᱡᱟᱦᱟᱸ ᱵᱚᱸᱜᱟ ᱵᱩᱨᱩ ᱠᱚ ᱛᱟᱦᱮᱱ ᱛᱟᱵᱚᱱᱟ ᱟᱵᱚᱨᱮᱱ ᱢᱚᱬᱮ ᱠᱚ ᱛᱩᱨᱩᱭ ᱠᱚ ᱱᱩᱝᱠᱩᱭ
ᱦᱮᱸ ᱟᱪᱪᱷᱟ ᱦᱮᱸ ᱦᱮᱸᱼᱼ
ᱱᱩᱭ ᱜᱮ ᱠᱤᱱᱛᱩ ᱡᱟᱦᱟᱸᱭ ᱫᱮᱵᱟ ᱥᱮᱵᱟᱭᱮᱜ ᱛᱟᱵᱚᱱ ᱫᱚ ᱱᱩᱭ ᱜᱮ ᱠᱤᱱᱛᱩᱼᱼ ᱢᱟᱱᱮ ᱱᱟᱭᱠᱮ ᱞᱟᱹᱭ ᱛᱮᱜᱮᱼᱼ ᱠᱟᱹᱢᱤ ᱠᱚᱨᱟᱣᱟᱭ ᱩᱱᱤ ᱱᱟᱭᱠᱮ ᱵᱟᱵᱟ ᱫᱚ ᱠᱟᱹᱢᱤ ᱠᱚᱨᱟᱟᱣᱟᱭ᱾ ᱟᱸᱡᱚᱢᱚᱜ ᱠᱟᱱᱟ?
ᱦᱮᱸ ᱦᱮᱸ᱾
ᱴᱷᱤᱠ ᱴᱷᱤᱠ ᱴᱷᱤᱠ᱾ ᱟᱹᱞᱤᱧ ᱞᱤᱧ ᱠᱩᱞᱤᱭᱮᱫ ᱟᱹᱞᱤᱧ ᱦᱚᱞᱤᱧ ᱠᱩᱞᱤᱭᱮᱫ ᱵᱤᱱᱟ ᱛᱟᱦᱚᱞᱮ ᱦᱮᱸ ᱵᱟᱝᱼᱼ
ᱦᱮᱸ ᱞᱟᱹᱭᱵᱤᱱᱼᱼ
ᱟᱪᱪᱷᱟ ᱟᱪᱪᱷᱟᱼᱼ ᱞᱟᱹᱭ ᱮᱫᱟᱞᱤᱧ ᱜᱚᱰᱮᱛ ᱵᱟᱵᱟᱣᱟᱜ ᱠᱟᱹᱢᱤ ᱫᱚ ᱪᱮᱫ ᱠᱟᱱᱟ ᱞᱟᱹᱭᱵᱤᱱ ᱥᱮᱢᱟ?
ᱟᱪᱪᱷᱟ ᱾ ᱦᱮᱸ ᱜᱚᱰᱮᱛ ᱵᱟᱵᱟ ᱫᱚ ᱢᱟᱺᱡᱷᱤ ᱵᱟᱵᱟᱣᱟᱜ ᱵᱮᱣᱨᱟᱼᱼ ᱟᱹᱛᱩ ᱦᱚᱲ ᱴᱷᱮᱱ ᱥᱮᱴᱮᱨᱟᱭ᱾ ᱟᱨ ᱟᱛᱳ ᱨᱮᱱ ᱫᱩᱯᱲᱩᱵ ᱦᱩᱭᱩᱜ ᱵᱟᱝᱠᱷᱟᱱᱼᱼ ᱵᱚᱸᱜᱟ ᱵᱩᱨᱩ ᱞᱟᱹᱜᱤᱫᱼᱼ ᱥᱤᱢ ᱠᱚ ᱡᱟᱣᱨᱟ ᱨᱮ ᱟᱡᱜᱮ ᱦᱚᱲ ᱠᱚ ᱦᱚᱦᱚ ᱡᱟᱣᱨᱟ ᱠᱚᱣᱟᱭ᱾
ᱴᱷᱤᱠ ᱴᱷᱤᱠ ᱴᱷᱤᱠ ᱮᱠᱫᱚᱢ ᱴᱷᱤᱠ ᱦᱮᱸ ᱮᱠᱫᱚᱢ ᱴᱷᱤᱠ ᱩᱱᱤ ᱫᱚ ᱟᱹᱛᱩ ᱨᱮᱱᱼᱼ ᱦᱟᱱᱛᱮ ᱱᱟᱛᱮ ᱠᱟᱛᱷᱟᱼᱼ ᱦᱚᱭ ᱤᱫᱤᱭᱤᱫ ᱠᱟᱱ ᱛᱟᱵᱚᱱᱟᱭ ᱢᱮᱱᱫᱚ ᱥᱟᱱᱟᱢ ᱠᱚᱭ ᱦᱚᱦᱚ ᱡᱟᱣᱨᱟ ᱵᱚᱱᱟ᱾
ᱦᱮᱸ ᱡᱟᱦᱟᱱᱟᱜ ᱵᱤᱪᱟᱹᱨ ᱟᱪᱟᱨᱼᱼ ᱦᱩᱭᱩᱜ ᱨᱮ ᱩᱱᱤᱜᱮ ᱦᱚᱦᱚ ᱡᱟᱣᱨᱟ ᱠᱚᱣᱟᱭ ᱟᱛᱳ ᱨᱮᱱ ᱦᱚᱲ ᱠᱚᱫᱚ ᱛᱟᱨᱯᱚᱨᱮᱼᱼ ᱡᱟᱦᱟᱸ ᱡᱟᱦᱱᱟᱜ ᱵᱚᱸᱜᱟ ᱵᱩᱨᱩ ᱦᱳᱭ ᱞᱮᱱᱠᱷᱟᱱ ᱨᱮᱦᱚᱸ ᱥᱤᱢ ᱠᱚ ᱟᱵᱚ ᱥᱟᱱᱛᱟᱲ ᱥᱟᱶᱛᱟᱲ ᱫᱚ ᱧᱮᱞᱚᱜᱼᱟᱼᱼ ᱛᱚ ᱵᱚᱸᱜᱟ ᱵᱩᱨᱩ ᱫᱚ ᱥᱤᱢ ᱠᱚᱠᱚ ᱞᱟᱜᱟᱜᱼᱟ ᱛᱟᱦᱚᱞᱮ ᱩᱱᱠᱩ ᱥᱤᱢ ᱠᱚ ᱟᱡᱼᱼ ᱜᱮ ᱤᱫᱤ ᱠᱚᱣᱟᱭ᱾
ᱴᱷᱤᱠ ᱴᱷᱤᱠ ᱴᱷᱤᱠ ᱴᱷᱤᱠ ᱮᱠᱫᱚᱢ ᱴᱷᱤᱠ ᱮᱠᱫᱚᱢ ᱴᱷᱤᱠ ᱵᱤᱱ ᱢᱮᱱ ᱠᱟᱫᱟ ᱟᱹᱰᱤ ᱡᱚᱛᱷᱟᱛ ᱟᱹᱰᱤ ᱡᱚᱛᱷᱟᱛ ᱵᱤᱱ ᱢᱮᱱ ᱠᱟᱫᱟ᱾ ᱟᱨᱞᱤᱧ ᱠᱩᱞᱤᱭᱮᱫ ᱵᱮᱱᱟ ᱟᱨ ᱢᱤᱫᱴᱮᱱ ᱦᱮᱸ ᱵᱟᱝᱼᱼ
ᱞᱟᱭ ᱞᱮᱵᱤᱱ ᱢᱟᱼᱼ
ᱥᱟᱱᱛᱟᱲ ᱠᱚᱣᱟᱜ ᱢᱩᱬᱩᱫ ᱢᱚᱬᱮ ᱜᱚᱴᱟᱝ ᱜᱟᱲ ᱨᱮᱱᱟᱜ ᱧᱩᱛᱩᱢ ᱢᱟᱥᱮ ᱞᱟᱹᱭ ᱵᱤᱱ?
ᱟᱪᱪᱷᱟ ᱞᱟᱹᱭ ᱮᱫᱟᱞᱤᱧ ᱛᱟᱦᱚᱞᱮ ᱥᱟᱱᱛᱟᱲ ᱠᱚᱣᱟᱜᱼᱼ ᱥᱮᱫᱟᱭ ᱧᱩᱛᱩᱢᱟᱱ ᱢᱚᱬᱮ ᱜᱚᱴᱟᱝ ᱜᱟᱲ ᱨᱮᱱᱟᱜ ᱧᱩᱛᱩᱢ ᱫᱚ ᱦᱩᱭᱩᱜ ᱠᱟᱱᱟ ᱪᱟᱹᱭᱜᱟᱲ, ᱪᱟᱢᱯᱟᱜᱟᱲᱼᱼ ᱵᱟᱫᱽᱞᱤ ᱜᱟᱲ, ᱠᱚᱭᱰᱟ ᱜᱟᱲ ᱟᱨ ᱪᱮᱫ ᱼᱼ ᱪᱮᱫ ᱢᱤᱫᱴᱟᱝᱼᱼ
ᱦᱮᱸ ᱦᱮᱸ ᱦᱮᱸ ᱦᱮᱸ ᱞᱩᱭᱵᱟᱨᱤ ᱜᱟᱲ ᱢᱤᱫᱴᱮᱱ ᱛᱟᱦᱮᱱᱟ ᱦᱮᱸ ᱵᱟᱝᱼᱼ ᱴᱷᱤᱠ ᱴᱷᱤᱠ ᱴᱷᱤᱠ ᱮᱠᱫᱚᱢ ᱴᱷᱤᱠ ᱟᱹᱰᱤ ᱡᱚᱛᱷᱟᱛ ᱵᱤᱱ ᱢᱮᱱ ᱠᱟᱫᱟ ᱮᱠᱫᱚᱢ ᱱᱚᱣᱟᱜ ᱜᱮ ᱟᱵᱚᱣᱟᱜ ᱛᱩᱨᱩᱭ ᱜᱚᱴᱟᱝ ᱜᱟᱲ ᱛᱟᱦᱮᱸ ᱠᱟᱱᱟ᱾ ᱟᱹᱰᱤ ᱡᱚᱛᱷᱟᱛ ᱟᱹᱰᱤ ᱡᱚᱛᱷᱟᱛ ᱟᱹᱰᱤ ᱡᱚᱛᱷᱟᱛ ᱜᱚᱢᱠᱮ᱾
ᱦᱩᱸ ᱦᱩᱸ᱾
ᱟᱪᱪᱷᱟ ᱛᱟᱦᱚᱞᱮ ᱟᱨ ᱢᱤᱫᱴᱟᱝ ᱞᱤᱧ ᱠᱩᱞᱤᱭᱮᱫ ᱵᱤᱱᱟ ᱛᱟᱦᱚᱞᱮ ᱦᱮᱸ ᱵᱟᱝᱼᱼ
ᱦᱮᱸ ᱞᱟᱹᱭ ᱵᱤᱱ ᱢᱟ ᱦᱮᱸᱼᱼ
ᱞᱟᱹᱭ ᱮᱫᱟᱞᱤᱧ ᱥᱟᱱᱛᱟᱲ ᱠᱚᱣᱟᱜ ᱥᱟᱱᱛᱟᱲ ᱥᱟᱶᱛᱟ ᱨᱮ ᱛᱤᱱᱟᱹᱜ ᱜᱚᱴᱟᱝ ᱯᱟᱹᱨᱤᱥᱼᱼ ᱢᱮᱱᱟᱜᱼᱟ ᱟᱨ ᱪᱮᱫ ᱪᱮᱫ ᱢᱟᱥᱮ ᱞᱟᱹᱭ ᱵᱤᱱ?
ᱟᱪᱪᱷᱟ ᱞᱟᱹᱭ ᱫᱟᱞᱤᱧ ᱛᱟᱦᱚᱞᱮᱼᱼ ᱥᱟᱱᱛᱟᱲ ᱥᱟᱶᱛᱟ ᱨᱮ ᱢᱳᱴ ᱜᱮᱞᱵᱟᱨ ᱜᱚᱴᱟᱝᱼᱼ ᱯᱟᱹᱨᱤᱥ ᱢᱮᱱᱟᱜᱼᱟ᱾ ᱞᱟᱹᱭ ᱮᱫᱟᱞᱤᱧ ᱯᱟᱹᱨᱤᱥ ᱠᱚᱫᱚᱼᱼ
ᱦᱮᱸ
ᱦᱟᱸᱥᱫᱟ, ᱢᱩᱨᱢᱩ, ᱠᱤᱥᱠᱩ, ᱦᱮᱢᱵᱨᱚᱢ, ᱢᱟᱱᱰᱤ, ᱥᱚᱨᱮᱱ, ᱴᱩᱰᱩᱼᱼ ᱵᱟᱥᱠᱮ, ᱵᱮᱥᱨᱟ, ᱯᱟᱹᱣᱨᱤᱭᱟᱹ ᱟᱨ ᱪᱚᱸᱬᱮ ᱟᱨᱼᱼ ᱪᱮᱫ ᱵᱮᱫᱤᱭᱟ ᱥᱮ ᱪᱮᱫ ᱢᱤᱫᱴᱟᱝ ᱠᱚ ᱞᱟᱹᱭᱟ᱾
ᱦᱮᱸ ᱦᱮᱸ ᱦᱮᱸ ᱦᱮᱸ ᱵᱤᱫᱤᱭᱟᱹ ᱴᱷᱤᱠ ᱴᱷᱤᱠ ᱴᱷᱤᱠ᱾ ᱮᱠᱫᱚᱢ ᱴᱷᱤᱠ ᱮᱠᱫᱚᱢ ᱟᱹᱰᱤ ᱡᱚᱛᱷᱟᱛ ᱟᱹᱰᱤ ᱡᱚᱛᱷᱟᱛ ᱵᱤᱱ ᱢᱮᱱ ᱠᱟᱫᱟ᱾ ᱦᱮᱸ ᱢᱟᱱᱚᱛᱟᱱᱤ ᱥᱟᱹᱨᱤᱜᱭᱟ ᱱᱚᱣᱟ ᱱᱚᱣᱟᱼᱼ ᱟᱨ ᱫᱤᱱ ᱨᱮ ᱚᱠᱟ ᱥᱟᱹᱨᱤ ᱜᱮ ᱢᱟᱱᱮ ᱥᱟᱶᱛᱟ ᱪᱮᱛᱟᱱ ᱡᱟᱦᱟᱸ ᱟᱵᱚᱣᱟᱜ ᱦᱚᱭᱛᱚ
ᱜᱮᱞᱵᱟᱨ ᱜᱚᱴᱟᱝ ᱯᱟᱹᱨᱤᱥ ᱨᱮᱱᱟᱜ ᱧᱩᱛᱩᱢ ᱡᱩᱫᱤ ᱵᱤᱱ ᱠᱩᱞᱤ ᱠᱚᱣᱟ ᱟᱹᱰᱤ ᱦᱚᱲ ᱜᱮ ᱵᱟᱝᱠᱚ ᱢᱮᱱ ᱫᱟᱲᱮᱭᱟᱜᱼᱟ᱾ ᱦᱮᱸ ᱵᱟᱝ
ᱠᱤᱪᱷᱩ ᱠᱤᱪᱷᱩ ᱫᱚᱠᱚ ᱵᱟᱲᱟᱭ ᱨᱮᱦᱚᱸ ᱡᱚᱛᱚ ᱫᱚ ᱵᱟᱠᱚ ᱵᱟᱲᱟᱭᱟ᱾
ᱡᱷᱚᱛᱚ ᱦᱚᱲ ᱫᱚ ᱵᱟᱝᱠᱚ ᱵᱟᱲᱟᱭᱟ ᱴᱷᱤᱠ ᱴᱷᱤᱠ ᱴᱷᱤᱠ ᱮᱠᱫᱚᱢ ᱴᱷᱤᱠ᱾
ᱟᱪᱪᱷᱟ ᱛᱟᱦᱚᱞᱮ ᱞᱤᱧ ᱠᱩᱞᱤᱭᱮᱫ ᱵᱤᱱᱟ ᱱᱤᱛᱚᱜ ᱫᱚ
ᱦᱮᱸ ᱞᱟᱹᱭᱵᱤᱱ ᱢᱟ
ᱟᱪᱪᱷᱟ ᱞᱟᱹᱭ ᱵᱤᱱ ᱥᱮ ᱛᱟᱦᱚᱞᱮ ᱡᱟᱦᱮᱨ ᱛᱷᱟᱱ ᱢᱮᱱᱛᱮᱫᱚ ᱟᱵᱤᱱ ᱪᱮᱫ ᱵᱤᱱ ᱵᱩᱡᱷᱟᱹᱣᱟ?
ᱮᱠᱫᱚᱢ ᱟᱹᱰᱤ ᱡᱚᱛᱷᱟᱛ ᱠᱩᱠᱞᱤ ᱵᱤᱱ ᱠᱩᱞᱤᱭᱟᱠᱟᱫ ᱞᱤᱧᱟᱹ, ᱡᱟᱦᱮᱨ ᱛᱷᱟᱱ ᱫᱚ ᱧᱮᱞ ᱵᱤᱱ ᱡᱟᱦᱮᱨ ᱛᱷᱟᱱ ᱫᱚ ᱥᱟᱱᱛᱟᱲ ᱠᱚᱣᱟᱜ ᱡᱚᱛᱚ ᱡᱚᱠᱷᱚᱱ ᱯᱚᱵᱤᱛᱨᱚ ᱥᱮ ᱵᱚᱸᱜᱟ ᱵᱩᱨᱩ ᱛᱟᱱ ᱠᱟᱱᱟ᱾ ᱱᱚᱣᱟ ᱫᱚ ᱟᱛᱳ ᱵᱟᱦᱨᱮ ᱨᱮ ᱥᱟᱨᱡᱚᱢ, ᱢᱟᱛᱠᱚᱢ ᱫᱟᱨᱮ ᱠᱚᱛᱮ ᱜᱷᱮᱨᱟᱣ ᱮᱥᱮᱫ ᱠᱚᱜᱼᱟ᱾ ᱡᱟᱦᱮᱨ ᱨᱮ ᱡᱟᱦᱮᱨ ᱮᱨᱟ ᱢᱟᱨᱟᱝ ᱵᱩᱨᱩ ᱟᱨ ᱢᱚᱬᱮ ᱠᱚ ᱛᱩᱨᱩᱭ ᱠᱚᱠᱚ ᱵᱚᱸᱜᱟ ᱵᱩᱨᱩ ᱟᱠᱚᱣᱟ, ᱱᱚᱣᱟ ᱜᱮᱞᱤᱧ ᱵᱟᱲᱟᱭᱟ᱾
ᱟᱪᱪᱷᱟ ᱦᱮᱸ ᱚᱱᱟᱜᱮ ᱚᱱᱟᱜᱮ ᱦᱮᱸ ᱚᱱᱟᱜᱮ
ᱴᱷᱤᱠ ᱴᱷᱤᱠ ᱴᱷᱤᱠ ᱟᱹᱰᱤ ᱢᱚᱸᱡᱽ ᱟᱨ ᱛᱟᱦᱚᱞᱮ ᱟᱹᱞᱤᱧ ᱢᱤᱫᱴᱟᱝ ᱞᱤᱧ ᱠᱩᱞᱤᱭᱮᱫ ᱵᱤᱱᱟ ᱦᱮᱸ ᱵᱟᱝ
ᱞᱟᱹᱭ ᱵᱤᱱ ᱦᱮᱸ
ᱦᱮᱞᱳ ᱦᱮᱸ ᱞᱟᱹᱭ ᱫᱟᱞᱤᱧ ᱥᱟᱱᱛᱟᱲ ᱥᱟᱶᱛᱟ ᱨᱮ, ᱞᱟᱹᱭ ᱫᱟᱞᱤᱧ ᱥᱟᱱᱛᱟᱲ ᱥᱟᱶᱛᱟ ᱨᱮ ᱩᱯᱫᱚ ᱪᱮᱫ ᱞᱟᱹᱜᱤᱫ ᱠᱚ ᱢᱟᱱᱟᱣᱟ ᱢᱟᱥᱮ ᱞᱟᱹᱭ ᱵᱤᱱ
ᱟᱪᱪᱷᱟ ᱟ ᱞᱟᱹᱭ ᱫᱟᱞᱤᱧ ᱛᱟᱦᱚᱞᱮ
ᱦᱩᱸ
ᱥᱚᱦᱚᱨᱟᱭ ᱫᱚ ᱥᱟᱱᱛᱟᱲ ᱠᱚᱣᱟᱜ ᱡᱷᱚᱛᱚ ᱠᱷᱚᱱ ᱢᱟᱨᱟᱝ ᱪᱟᱥᱵᱟᱥ ᱯᱚᱨᱚᱵᱽ ᱠᱟᱱᱟ᱾ ᱚᱲᱟᱜ ᱛᱮ ᱱᱟᱣᱟ ᱞᱩᱠᱠᱷᱤ ᱥᱮ ᱡᱟᱦᱟᱸ ᱦᱩᱲᱩ ᱵᱚᱱ ᱞᱟᱹᱭ ᱮᱫᱟ ᱵᱚᱞᱚᱱ ᱠᱷᱟᱹᱛᱤᱨ ᱟᱨ ᱠᱟᱹᱢᱤᱭᱟᱹ ᱰᱟᱝᱨᱟ ᱜᱟᱹᱭ ᱠᱚ ᱢᱟᱹᱱ ᱮᱢ ᱞᱟᱹᱜᱤᱫ ᱱᱚᱣᱟ ᱯᱚᱨᱚᱵᱽ ᱠᱚ ᱢᱟᱱᱟᱣᱟ᱾
ᱮᱠᱫᱚᱢ ᱴᱷᱤᱠ ᱮᱠᱫᱚᱢ ᱴᱷᱤᱠ ᱮᱠᱫᱚᱢ ᱴᱷᱤᱠ ᱱᱚᱣᱟ ᱠᱷᱟᱹᱛᱤᱨ ᱜᱮᱵᱚᱱ ᱢᱟᱱᱟᱣᱟ᱾
ᱦᱳᱭ ᱚᱱᱟ ᱠᱷᱟᱹᱛᱤᱨ ᱜᱮ
ᱱᱚᱣᱟ ᱦᱚᱛᱮᱡ ᱛᱮᱜᱮ ᱥᱚᱨᱦᱟᱭ ᱯᱚᱨᱚᱵᱽ ᱫᱚᱵᱚᱱ ᱢᱟᱱᱟᱣᱟ ᱧᱮᱞ ᱫᱚ ᱧᱮᱞ ᱵᱤᱱ ᱥᱚᱨᱦᱟᱭ ᱯᱚᱨᱚᱵᱽ ᱫᱚ ᱵᱤᱥᱤ ᱡᱟᱦᱟᱸᱭ ᱠᱚ ᱵᱚᱱ ᱡᱮᱢᱚᱱ ᱰᱟᱝᱨᱟ ᱡᱟᱦᱟᱸᱭ ᱠᱚ ᱠᱷᱟᱴᱟᱜ ᱠᱟᱱ ᱛᱟᱵᱚᱱᱟ ᱮᱵᱚᱝ ᱱᱩᱠᱩᱣᱟᱜ ᱱᱩᱝᱠᱩ ᱢᱮᱥᱟ ᱟᱵᱚᱣᱟᱜ ᱯᱚᱨᱚᱵᱽ ᱠᱟᱱᱟ ᱦᱮᱸ ᱵᱟᱝ
ᱦᱮᱸ ᱦᱮᱸ ᱩᱱᱠᱩᱣᱟᱜ ᱜᱮ᱾
ᱴᱷᱤᱠ ᱴᱷᱤᱠ ᱴᱷᱤᱠ ᱟᱹᱰᱤ ᱡᱚᱛᱷᱟᱛ ᱟᱹᱰᱤ ᱡᱚᱛᱷᱟᱛ ᱵᱤᱱ
ᱛᱟᱦᱚᱞᱮ ᱱᱤᱛᱚᱜ ᱫᱚ ᱟᱹᱞᱤᱧ ᱠᱩᱞᱤᱭᱮᱫ ᱵᱤᱱᱟ
ᱦᱮᱸ ᱞᱟᱹᱭ ᱵᱤᱱ ᱢᱟ
ᱟᱪᱪᱷᱟ ᱞᱟᱹᱭ ᱫᱟᱞᱤᱧ ᱵᱟᱦᱟ ᱯᱚᱨᱚᱵᱽ ᱨᱮᱱᱟᱜ ᱢᱩᱲ ᱢᱩᱲᱩᱫ ᱵᱮᱣᱨᱟ ᱫᱚ ᱪᱮᱫ ᱠᱟᱱᱟ?
ᱟᱪᱪᱷᱟ ᱮᱸᱻᱜ ᱞᱟᱹᱭ ᱫᱟᱞᱤᱧ ᱛᱟᱦᱚᱞᱮ
ᱦᱮᱸ ᱞᱟᱹᱭ ᱵᱤᱱ
ᱱᱚᱣᱟ ᱨᱮᱱᱟᱜ ᱡᱮ ᱵᱟᱦᱟ ᱫᱚ ᱱᱤᱨᱚᱱ ᱟ ᱱᱤᱨᱚᱱ ᱨᱤᱛᱩ ᱨᱮᱱᱟᱜ ᱯᱚᱨᱚᱵᱽ ᱠᱟᱱᱟ ᱦᱮᱸ ᱡᱟᱦᱟᱸ ᱫᱚ ᱫᱚ ᱥᱟᱨᱡᱚᱢ, ᱢᱟᱛᱠᱚᱢ ᱵᱟᱦᱟ ᱵᱚᱸᱜᱟ ᱵᱟᱦᱟ ᱵᱟᱦᱟ ᱵᱚᱸᱜᱟ ᱛᱟᱞᱟᱛᱮ ᱱᱟᱣᱟ ᱥᱮᱨᱢᱟ ᱮᱦᱚᱵ ᱨᱮᱱᱟᱜ ᱡᱟᱦᱟᱸ ᱥᱟ ᱥᱟᱹᱜᱩᱱ ᱫᱚ ᱜᱮ ᱥᱟᱹᱜᱩᱱ, ᱥᱟᱹᱜᱩᱱ ᱜᱮ ᱵᱟᱦᱟ ᱯᱚᱨᱚᱵᱽ ᱨᱮᱱᱟᱜ ᱡᱟᱦᱟᱸ ᱢᱩᱲᱩᱫ ᱟᱜ ᱵᱮᱣᱨᱟ ᱞᱮᱠᱟᱛᱮ ᱵᱚᱱ ᱞᱟᱹᱭ ᱫᱟᱲᱮᱭᱟᱜ-ᱟ᱾
ᱟᱪᱪᱷᱟ ᱾ᱦᱮᱸ ᱦᱮᱸ
ᱟᱹᱰᱤ ᱢᱚᱡᱽ᱾ᱛᱟᱦᱚᱞᱮ ᱟᱹᱞᱤᱧ ᱢᱤᱫ ᱫᱷᱟᱣ ᱞᱤᱧ ᱠᱩᱞᱤᱭᱮᱫ ᱵᱤᱱᱟ ᱦᱮᱸ ᱵᱟᱝ
ᱦᱮᱸ ᱞᱟᱹᱭ ᱵᱮᱱ
ᱞᱟᱹᱭ ᱫᱟᱞᱤᱧ ᱥᱟᱱᱛᱟᱲ ᱥᱟᱶᱛᱟ ᱨᱮ ᱵᱟᱯᱞᱟ ᱨᱮᱱᱟᱜ ᱛᱤᱱᱟᱹᱜ ᱜᱟᱱ ᱟᱜ ᱛᱤᱱᱟᱹᱜ ᱞᱮᱠᱟᱱ ᱧᱩᱛᱩᱢ ᱢᱮᱱᱟᱜ ᱢᱥᱮ ᱞᱟᱹᱭ ᱵᱮᱱ᱾
ᱟᱪᱪᱷᱟ ᱞᱟᱹᱭ ᱫᱟᱞᱤᱧ ᱛᱤᱱᱟᱹᱜ ᱜᱟᱱᱤᱧ ᱵᱟᱲᱟᱭᱟ ᱞᱟᱹᱭᱮᱫᱟᱞᱤᱧ ᱛᱟᱦᱚᱞᱮ᱾
ᱞᱟᱹᱭᱵᱤᱱ ᱢᱟ ᱦᱩᱸ᱾
ᱮ ᱥᱟᱱᱛᱟᱞ ᱥᱟᱶᱛᱟ ᱨᱮᱫᱚ ᱟᱭᱢᱟ ᱞᱮᱠᱟᱱ ᱵᱟᱯᱞᱟ ᱢᱮᱱᱟᱜᱼᱟ᱾ ᱚᱱᱟ ᱠᱚᱛᱚ ᱞᱤᱧ ᱞᱟᱹᱭᱫᱟ ᱟᱫᱚ ᱫᱩᱭᱟᱹᱨ ᱥᱤᱫᱩᱨ ᱵᱟᱯᱞᱟ᱾
ᱦᱮᱸ᱾
ᱡᱟᱦᱟᱸ ᱫᱚᱠᱚ ᱞᱟᱹᱭᱫᱟ ᱠᱤᱨᱤᱧ ᱵᱟᱯᱞᱟ, ᱛᱟᱨᱯᱚᱨᱮ ᱛᱩᱱ ᱪᱮᱫ ᱛᱩᱱᱠᱷᱤ ᱫᱤᱯᱤᱞ ᱵᱟᱯᱞᱟ ᱥᱮ ᱪᱮᱫ ᱠᱚ ᱞᱟᱹᱭᱟ, ᱢᱤᱫᱴᱟᱝ ᱛᱟᱨᱯᱚᱨᱮ, ᱜᱷᱟ ᱜᱷᱟᱨᱫᱤ ᱡᱟᱢᱟᱭ ᱵᱟᱯᱞᱟ ᱟᱨ ᱤᱛᱩᱫ ᱥᱤᱸᱫᱩᱨ ᱵᱟᱯᱞᱟ᱾
ᱟᱪᱪᱷᱟ ᱟᱪᱪᱷᱟ ᱱᱚᱜᱼᱚᱭ ᱱᱚᱣᱟ ᱠᱚ ᱵᱟᱯᱞᱟ ᱢᱮᱱᱟᱜ ᱟᱠᱟᱫᱟ ᱵᱟᱝ?
ᱦᱮᱸ ᱱᱚᱣᱟ ᱠᱚ ᱵᱟᱫ ᱠᱟᱛᱮᱜ ᱟᱨᱦᱚᱸ ᱢᱮᱱᱟᱜᱼᱟ, ᱟᱞᱤᱧ ᱫᱚ ᱦᱳᱭᱛᱚ ᱱᱚᱣᱟ ᱠᱚᱜᱮᱞᱤᱧ ᱵᱟᱲᱟᱭᱟ ᱱᱚᱣᱟ ᱠᱚ ᱵᱟᱫ ᱠᱟᱛᱮᱜ ᱟᱨᱦᱚᱸ ᱛᱟᱦᱮᱸ ᱫᱟᱲᱮᱭᱟᱜᱼᱟ, ᱚᱱᱟ ᱠᱚᱜᱮᱞᱤᱧ ᱵᱟᱲᱟᱭᱟ᱾
ᱟᱪᱪᱷᱟ ᱟᱪᱪᱷᱟ ᱟᱪᱪᱷᱟ ᱥᱟᱹᱨᱤ ᱜᱮᱭᱟ ᱥᱟᱹᱨ ᱦᱚᱸ ᱫᱚᱢᱮᱴᱟᱜ ᱫᱚ ᱵᱟᱟᱹᱞᱤᱧ ᱵᱟᱲᱟᱭᱟ ᱢᱮᱱᱠᱷᱟᱱ